ᱦᱮᱸ ᱜᱚᱢᱠᱮ ᱡᱚᱦᱟᱨ ᱜᱮ ᱾
ᱦᱮᱸ ᱜᱚᱝᱠᱮ ᱡᱚᱦᱟᱨ ᱜᱮ ᱾
ᱛᱚ ᱟᱹᱞᱤᱧᱟᱜ ᱨᱚᱲ ᱠᱚ ᱯᱩᱨᱟᱹ ᱠᱞᱤᱭᱟᱨ ᱵᱤᱱ ᱟᱸᱡᱚᱢ ᱫᱟ ᱛᱚ?
ᱦᱮᱸ ᱜᱚᱝᱠᱮ ᱠᱞᱤᱭᱟᱨ ᱜᱮ ᱟᱸᱡᱚᱢᱚᱜ ᱠᱟᱱ ᱛᱟᱵᱤᱱᱟ ᱜᱚᱝᱠᱮ ᱟᱹᱞᱤᱧᱟᱜ?
ᱦᱮᱸ ᱟᱵᱤᱱᱟᱜ ᱦᱚᱸ ᱵᱷᱟᱜᱤ ᱜᱮ ᱟᱸᱡᱚᱢᱚᱜ ᱠᱟᱱᱟ ᱢᱮᱱᱠᱷᱟᱱ ᱠᱟᱹᱴᱤᱡ ᱪᱤᱞᱤ ᱠᱚᱪᱚ ᱠᱟᱹᱴᱤᱡ ᱠᱟᱹᱴᱤᱡ ᱠᱚ ᱨᱟᱜ ᱮᱫᱟ ᱟᱨ ᱚᱱᱟᱜᱮ ᱠᱟᱹᱴᱤᱡ ᱠᱟᱹᱴᱤᱡ ᱟᱸᱡᱚᱢᱚᱜ ᱠᱟᱱᱟ ᱟᱨᱠᱤ᱾
ᱟᱪᱪᱷᱟ ᱟᱨ ᱮᱛᱚ ᱠᱚ ᱩᱱᱠᱩ ᱠᱚ ᱨᱟᱜ ᱮᱫᱟ ᱠᱚ᱾
ᱦᱮᱸ ᱦᱮᱸ ᱢᱟᱱᱮ ᱵᱩᱡᱷᱟᱹᱜ ᱠᱟᱱᱟ ᱡᱟᱹ ᱡᱟᱹᱱᱤᱡ ᱠᱷᱟᱱ ᱟᱵᱤᱱ ᱥᱮᱫ ᱫᱚ ᱟᱹᱰᱤ ᱡᱳᱨ ᱜᱮ ᱫᱟᱜ ᱟᱠᱟᱫᱟᱭ ᱦᱮᱸ ᱥᱮ?
ᱦᱮᱸ ᱜᱚᱝᱠᱮ ᱟᱹᱰᱤ ᱡᱳᱨ ᱜᱮ ᱫᱟᱜ ᱟᱠᱟᱫᱟᱭ᱾
ᱟᱪᱪᱷᱟ᱾ ᱚᱱᱟ ᱛᱮᱜᱮ ᱟᱫᱚ ᱱᱮᱛᱟᱨ ᱫᱤ-ᱫᱤᱱ ᱢᱟ ᱟᱥᱟᱲ, ᱥᱟᱱ ᱡᱟᱹᱯᱩᱫ ᱫᱤᱱ ᱢᱟᱱᱮ ᱨᱮᱴᱮ ᱠᱚᱠᱚ ᱨᱟᱜ ᱜᱮᱭᱟ ᱛᱚ᱾
ᱦᱮᱸ ᱜᱚᱝᱠᱮ ᱩᱱᱠᱩᱣᱟᱜ ᱥᱤᱡᱤᱱ ᱢᱮᱱᱟᱜ ᱛᱟᱠᱚᱣᱟ᱾ ᱥᱮᱴᱮᱨ ᱟᱠᱟᱱ ᱛᱟᱠᱚᱣᱟ ᱥᱤᱡᱤᱱ ᱠᱚ᱾
ᱛᱟᱨᱯᱚᱨ ᱜᱚᱢᱠᱮ ᱛᱟᱦᱞᱮ ᱦᱮᱸ ᱦᱚᱜ-ᱚᱭ ᱪᱟᱸᱫᱳ ᱵᱚᱸᱜᱟᱣᱟᱜ ᱫᱟᱭᱟᱛᱮ ᱟᱹᱰᱤ ᱱᱟᱯᱟᱭ ᱵᱟᱲᱟᱜᱮ ᱢᱮᱱᱟᱜ ᱟᱠᱟᱫ ᱞᱤᱧᱟᱹ ᱟᱨ ᱟᱹᱵᱤᱱ ᱜᱮ ᱚᱠᱟ ᱞᱮᱠᱟ ᱢᱮᱱᱟᱜ ᱵᱤᱱᱟ?
ᱦᱮᱸ ᱜᱚᱝᱠᱮ ᱟᱹᱞᱤᱧ ᱦᱚᱸ ᱪᱟᱸᱫᱚ ᱵᱚᱸᱜᱟᱣᱟᱜ ᱫᱟᱭᱟᱛᱮ ᱟᱞᱤᱧ ᱦᱚᱸ ᱱᱟᱯᱟᱭ ᱜᱮ ᱢᱮᱱᱟᱜ ᱟᱠᱟᱫ ᱞᱤᱧᱟ ᱾
ᱟᱪᱪᱷᱟ ᱟᱹᱰᱤ ᱱᱟᱯᱟᱭ ᱛᱟᱯᱚᱨ ᱚᱲᱟᱜ ᱦᱚᱲ ᱠᱚ ᱚᱠᱟ ᱞᱮᱠᱟ ᱢᱮᱱᱟᱜ ᱠᱚᱣᱟ?
ᱦᱮᱸ ᱜᱚᱝᱠᱮ ᱱᱟᱯᱟᱭ ᱜᱮ ᱦᱮᱱᱟᱜ ᱠᱚᱣᱟ ᱟᱨ ᱜᱚᱝᱠᱮ ᱟᱯᱮ ᱠᱚᱫᱚ?
ᱦᱮᱸ ᱟᱞᱮ ᱦᱚᱸ ᱢᱟᱱᱮ ᱱᱟᱯᱟᱭ ᱜᱮ ᱢᱮᱱᱟᱜ ᱟᱠᱟᱫ ᱞᱮᱭᱟ ᱥᱟᱱᱟᱢ ᱠᱚᱜᱮ ᱟᱨᱠᱤ᱾
ᱟᱪᱪᱷᱟ ᱾
ᱛᱚ ᱜᱚᱼᱜᱚᱢᱠᱮ ᱛᱟᱦᱚᱞᱮ ᱟᱹᱵᱤᱱ ᱥᱮᱫ ᱚᱠᱟ ᱞᱮᱠᱟᱭ ᱡᱟᱹᱯᱩᱫ ᱮᱫᱟ?
ᱦᱮᱸ ᱜᱚᱝᱠᱮ ᱡᱟᱹᱯᱩᱫ ᱫᱚ ᱵᱷᱟᱜᱤ ᱜᱮ ᱡᱟᱹᱯᱩᱫ ᱟᱠᱟᱫᱟᱭ ᱥᱮᱨᱢᱟ ᱡᱟᱹᱲᱤ ᱠᱚ ᱵᱷᱟᱜᱮ ᱜᱮ ᱦᱩᱭ ᱟᱠᱟᱱᱟ ᱫᱚᱢᱮ ᱜᱮ ᱾
ᱟᱪᱪᱷᱟ ᱟᱪᱪᱷᱟ᱾ ᱛᱟᱦᱚᱞᱮ ᱱᱚᱣᱟ ᱡᱟᱹᱯᱩᱫ ᱨᱮ ᱦᱮᱸ ᱢᱮᱱᱫᱟᱞᱤᱧ ᱱᱚᱣᱟ ᱡᱟᱹᱯᱩᱫ ᱨᱮ ᱛᱟᱦᱞᱮ ᱟᱹᱵᱤᱱ ᱪᱮᱫ ᱠᱚ ᱵᱤᱱ ᱪᱤᱠᱟᱹ ᱵᱟᱲᱟᱭᱮᱫᱟ?
ᱦᱮᱸ ᱡᱟᱹᱯᱩᱫ ᱨᱮᱫᱚ ᱚᱲᱟᱜ ᱠᱚᱨᱮ ᱚᱱᱟ ᱪᱟᱥ ᱵᱟᱥ ᱠᱚᱜᱮ ᱞᱟᱜᱟᱣ ᱵᱟᱲᱟ ᱦᱩᱭ ᱠᱟᱱᱟ ᱾
ᱟᱪᱪᱷᱟ ᱟᱪᱪᱷᱟ᱾ ᱢᱟᱱᱮ ᱦᱳᱲᱳ ᱠᱚ ᱨᱚᱦᱚᱭ ᱦᱩᱭᱩᱜ ᱠᱟᱱᱟ ᱵᱟᱝ?
ᱦᱳᱭ ᱜᱚᱝᱠᱮ ᱦᱩᱲᱩ ᱠᱚ ᱨᱚᱦᱚᱭ ᱦᱩᱭᱩᱜ ᱠᱟᱱᱟ᱾
ᱟᱨ ᱛᱟᱦᱚᱞᱮ ᱟ-ᱟᱲᱮ ᱞᱟᱜ ᱠᱚᱫᱚ ᱥᱮᱱᱚᱜ ᱜᱮ ᱥᱮᱱᱚᱜ ᱠᱟᱱᱟ ᱵᱤᱱ ᱥᱮ ᱵᱟᱝ?
ᱦᱮᱸ ᱜᱚᱝᱠᱮ ᱟᱲᱮ ᱞᱟᱜ ᱠᱚᱞᱤᱧ ᱪᱟᱞᱟᱜ ᱠᱟᱱ ᱜᱮᱭᱟ ᱾
ᱟᱪᱪᱷᱟ ᱟᱪᱪᱷᱟ ᱛᱟᱦᱚᱞᱮ ᱦᱟᱹᱠᱩ ᱠᱚᱫᱚᱢ ᱧᱟᱢᱮᱫ ᱠᱚᱣᱟᱵᱮᱱ ᱥᱮ ᱵᱟᱝ‌ ᱦᱟᱹᱠᱩ ᱠᱚ ᱠᱟᱴᱠᱚᱢ ᱠᱚ? ᱜᱚᱼᱜᱚᱝᱜᱷᱟ ᱠᱚ ᱢᱟᱱᱮ ᱟᱹᱵᱤᱱ ᱥᱮᱫ ᱚᱱᱛᱮ ᱢᱮᱱᱟᱜ ᱠᱚᱣᱟ ᱥᱮ?
ᱚᱱᱠᱟ ᱦᱟᱹᱠᱩ ᱠᱚᱫᱚ ᱵᱟᱹᱫᱽ ᱠᱚᱨᱮ ᱫᱚ ᱵᱟᱹᱪᱩᱜ ᱠᱟᱫ ᱠᱚᱣᱟ ᱛᱚ ᱜᱟᱰᱟ ᱠᱚᱨᱮ ᱫᱚ ᱠᱚ ᱧᱟᱢᱚᱜ ᱜᱮᱭᱟ ᱠᱚ ᱵᱟᱹᱫᱽ ᱠᱚᱨᱮ ᱠᱟᱴᱠᱚᱢ ᱛᱚ ᱜᱚᱝᱜᱷᱟ ᱠᱚ ᱩᱱᱠᱩ ᱫᱚᱠᱚ ᱧᱟᱢᱚᱜ ᱠᱟᱱ ᱜᱮᱭᱟ᱾
ᱟᱪᱪᱷᱟ ᱟᱪᱪᱷᱟ ᱵᱷᱟᱜᱮ ᱚ
ᱟᱪᱪᱷᱟ ᱜᱚᱝᱠᱮ ᱟᱯᱮ ᱥᱮᱫ ᱫᱚ ᱨᱚᱦᱚᱭ ᱠᱚᱫᱚ ᱪᱟᱵᱟᱭᱮᱱᱟ ᱥᱮ ᱢᱮᱱᱟᱜ ᱜᱮᱭᱟ?
ᱦᱮᱸ ᱜᱚᱼᱜᱚᱢᱠᱮ ᱟᱞᱮᱥᱮᱫ ᱢᱟ ᱨᱚᱦᱚᱭ ᱠᱚ ᱦᱳᱭᱳᱜ ᱜᱮᱭᱟ ᱟᱫᱚ ᱟᱹᱞᱤᱧ ᱛᱚ ᱢᱟᱱᱮ ᱚᱲᱟᱜ ᱨᱮ ᱵᱟᱝ ᱞᱤᱧ ᱛᱟᱦᱮᱸᱱ ᱜᱮᱭᱟ ᱟᱫᱚ ᱚᱠᱟ ᱞᱮᱠᱟ ᱠᱚ ᱨᱚᱦᱚᱭᱟ ᱴᱷᱤᱠ ᱢᱚᱛᱚ ᱟᱹᱞᱤᱧ ᱫᱚ ᱵᱟᱝ ᱞᱤᱧ ᱵᱟᱲᱟᱭᱟ ᱟᱫᱚ ᱟᱹᱵᱤᱱ ᱴᱷᱮᱱ ᱠᱟᱹᱴᱤᱡ ᱞᱤᱧ ᱵᱟᱲᱟᱭ ᱥᱟᱱᱟᱭᱮᱫ ᱞᱤᱧ ᱴᱷᱮ ᱢᱟᱱᱮ ᱦᱳᱲᱳ ᱫᱳ ᱢᱟᱱᱮ ᱚᱠᱟ ᱞᱮᱠᱟ ᱠᱚ ᱨᱚᱦᱚᱭᱟ ᱠᱟᱹᱴᱤᱡ, ᱯᱩᱥᱴᱚ ᱯᱩᱥᱴᱤ ᱵᱤᱱ ᱢᱮᱱ ᱢᱟᱱᱮ ᱯᱳᱥᱴᱚ ᱯᱩᱥᱴᱤ ᱡᱩᱫᱤ ᱵᱮᱱ ᱢᱮᱱ, ᱢᱮᱱ ᱞᱤᱧ ᱠᱟᱱᱟ ᱢᱟᱱᱮ ᱡᱩᱫᱤ ᱵᱮᱱ ᱢᱮᱱ ᱠᱮᱞᱤᱧ ᱟ, ᱛᱟᱦᱚᱞᱮ ᱠᱟᱴᱤᱡ ᱱᱟᱯᱟᱭ ᱠᱚᱜᱼᱟ ᱟᱨᱠᱤ,
ᱟᱪᱪᱷᱟ, ᱦᱩᱲᱩ ᱫᱚ ᱦᱟᱸᱜ ᱚ ᱛᱮᱦᱮᱧ ᱜᱟᱯᱟ ᱫᱚ ᱦᱟᱸᱜ, ᱟᱹᱰᱤ ᱜᱟᱱ ᱦᱚᱲ ᱜᱟᱹᱰᱤ ᱛᱮᱠᱚ ᱞᱚᱥᱚᱫᱮᱜᱼᱟ ᱦᱟᱸᱜ ᱠᱚ, ᱛᱚ ᱩᱱᱫᱤᱱ ᱫᱚ ᱦᱟᱜ ᱱᱟᱦᱮᱞ ᱛᱮ ᱞᱚᱥᱚᱫ ᱛᱟᱦᱮᱸᱫ ᱠᱚ, ᱟᱫ ᱞᱚᱥᱚᱫ ᱠᱟᱛᱮ ᱛᱚᱞᱟᱟ ᱠᱚ ᱛᱩᱫ ᱤᱫᱤ ᱛᱟᱦᱮᱸ ᱠᱚ, ᱛᱩᱫ ᱤᱫᱤ ᱠᱟᱛᱮᱫ
ᱦᱩᱸ
ᱟᱨ ᱚᱱᱟ ᱞᱚᱥᱚᱫ ᱵᱟᱲᱟ ᱠᱟᱛᱮᱫ ᱚᱱᱟ ᱟᱵᱟᱨ ᱠᱚ, ᱛᱚᱞᱟ ᱦᱟᱸᱜ ᱠᱚ ᱨᱚᱦᱚᱭ ᱩᱪᱚᱣᱟ ᱠᱚ ᱦᱟᱸᱜ
ᱟᱪᱪᱷᱟ,
ᱟᱨ ᱞᱚᱥᱚᱫ ᱵᱟᱹᱫᱽ ᱨᱮᱠᱚ ᱨᱚᱦᱚᱭᱟᱠᱚ᱾
ᱦᱮᱸ, ᱟᱪᱪᱷᱟ, ᱜᱚᱢᱠᱮ ᱢᱮᱱᱫᱟᱞᱤᱧ ᱢᱟᱱᱮ ᱛᱚᱞᱟ ᱫᱚ ᱢᱟᱱᱮ ᱚᱠᱟᱨᱮᱯᱮ ᱜᱤᱦᱤᱲ ᱜᱮᱭᱟ ᱟᱵᱤᱱ ᱥᱮᱫ ᱫᱚ, ᱢᱟᱱᱮ ᱮᱢᱱᱤ ᱫᱟᱜ ᱪᱮᱛᱟᱱ ᱨᱮᱜᱮ ᱞᱚᱥᱚᱫ ᱠᱟᱛᱮᱫ? ᱥᱮ ᱢᱟᱱᱮ ᱫᱷᱩᱲᱤ ᱦᱟᱥᱟ ᱨᱮᱜᱮ ᱥᱤ ᱠᱟᱛᱮᱫ, ᱢᱟᱱᱮ ᱦᱩᱲᱩᱯᱮ ᱜᱤᱰᱤ ᱜᱮᱭᱟ? ᱚᱠᱟᱞᱮᱠᱟ ᱠᱟᱹᱴᱤᱡ ᱵᱮᱱ ᱞᱟᱹᱭ ᱞᱮᱠᱷᱟᱱ ᱱᱟᱯᱟᱭ ᱠᱚ
ᱮ ᱜᱤᱲᱤ ᱫᱚ ᱵᱟ ᱵᱟᱱᱟᱨ ᱨᱮᱜᱮ ᱜᱟᱱᱚᱜᱼᱟ, ᱛᱚ ᱞᱚᱥᱚᱫ ᱨᱮᱦᱚᱸ ᱜᱤᱲᱤ ᱜᱟᱱᱚᱜᱼᱟ ᱞᱚᱥᱚᱫ ᱨᱮ ᱡᱚᱠᱷᱚᱢ ᱮᱢ ᱜᱤᱲᱤᱭᱟ, ᱛᱟᱦᱞᱮ ᱦᱩᱲᱩ ᱠᱟᱴᱤᱡ ᱮᱢ ᱜᱚᱡᱟ ᱧᱚᱜᱟᱢ᱾ ᱟᱨ ᱤᱭᱟᱹ ᱨᱮᱫ ᱟ ᱫᱷᱩᱲᱤ ᱦᱟᱥᱟᱨ ᱨᱮᱢ ᱜᱤᱰᱤᱭᱟᱭ ᱠᱷᱟᱱ ᱫᱚ, ᱤᱱᱠᱟᱹ ᱛᱮᱜᱮ ᱨᱚᱦᱚᱲ ᱛᱮᱜᱮ ᱜᱤᱰᱤ ᱜᱟᱱᱚᱜ ᱜᱮᱭᱟ᱾ ᱟᱨ ᱫᱷᱩᱲᱤ ᱦᱟᱥᱟ -ᱛᱟᱨ ᱨᱮ ᱡᱚᱠᱷᱚᱱᱮᱢ ᱜᱤᱲᱤᱭᱟ ᱛᱟᱦᱮ, ᱠᱟᱹᱴᱤᱡ ᱫᱮᱨᱤᱜᱼᱟ ᱚᱢᱚᱱ ᱛᱮ ᱠᱟᱹᱴᱤᱡ᱾ ᱥᱚᱢᱚᱭᱮ ᱦᱟᱛᱟᱣᱟ, ᱟᱨ ᱞᱚᱥᱚᱫ ᱨᱮ ᱡᱩᱫᱤᱢ ᱜᱤᱰᱤᱭᱟ ᱠᱟᱹᱴᱤᱡ, ᱞᱚᱜᱚᱱᱚᱜᱮ ᱩᱥᱟᱹᱨᱟ ᱧᱚᱜᱚᱜᱼᱟ᱾
ᱦᱮᱸ, ᱛᱟᱦᱞᱮ ᱟᱹᱵᱤᱱ ᱥᱮᱫ ᱫᱚ ᱚᱠᱟᱴᱤᱡ ᱵᱮᱥᱤ ᱢᱟᱱᱮ ᱠᱚ ᱠᱚᱨᱟᱣ ᱜᱮᱭᱟ, ᱢᱟᱱᱮ ᱚᱱᱟ ᱫᱷᱩᱲᱤ ᱦᱟᱥᱟᱨᱮ ᱥᱮ ᱚᱱᱟ ᱫᱟᱜ ᱚᱱᱟ ᱞᱚᱥᱚᱫ ᱨᱮ ᱵᱮᱥᱤ ᱠᱚ ᱜᱤᱲ ᱜᱮᱭᱟ ᱛᱚᱞᱟ ᱠᱚ?
ᱜᱚᱝᱠᱮ ᱱᱚᱛᱮ ᱫᱚ ᱵᱟᱱᱟᱨ ᱨᱮ ᱠᱚ ᱞᱚᱥᱚᱫ ᱨᱮᱦᱚᱸ ᱠᱚ ᱜᱤᱰᱤ ᱜᱮᱭᱟ, ᱟᱨ ᱫᱷᱩᱲᱤ ᱦᱟᱥᱟ ᱨᱮᱦᱚᱸ ᱠᱚ ᱮᱨ ᱜᱮᱭᱟ ᱠᱚ᱾ ᱢᱟᱱᱮ ᱛᱚᱞᱟ ᱠᱚ ᱡᱚᱠᱷᱚᱱ ᱠᱚᱢᱚᱜ ᱞᱮᱠᱟ ᱠᱚ ᱵᱩᱡᱷᱟᱹᱣᱟ ᱛᱟᱦᱚᱞᱮ ᱠᱷᱟᱱ ᱫᱚ ᱩᱱ ᱡᱚᱠᱷᱚᱱ ᱫᱚ ᱠᱟᱹᱴᱤᱡ ᱫᱷᱩ ᱞᱚᱥᱚᱫ ᱨᱮ ᱠᱟᱹᱴᱤᱡ ᱠᱚ ᱮᱨᱟ ᱟᱠᱚ᱾
ᱦᱚᱸ,
ᱟᱨ ᱵᱟᱠᱷᱟᱱ ᱫᱚ ᱫᱷᱩᱲᱤ ᱦᱟᱥᱟ ᱨᱮᱜᱮᱠᱚ ᱮᱨᱟ ᱠᱚ᱾
ᱚ ᱟᱹᱰᱤ ᱱᱟᱯᱟᱭ ᱜᱮ, ᱛᱚ ᱜᱚᱢᱠᱮ ᱟᱨ ᱢᱟᱱᱮ ᱚᱱᱟ ᱛᱚᱞᱟ ᱦᱟᱨᱟᱛᱮ, ᱢᱟᱱᱮ ᱜᱤᱰᱤ ᱠᱷᱚᱱᱟᱜ ᱦᱟᱨᱟᱛᱮ ᱛᱤᱱᱫᱤᱱ ᱥᱚᱢᱚᱭ ᱞᱟᱜᱟᱜᱼᱟ?
ᱮᱤᱱᱠᱮ ᱥᱚᱢᱚᱭ ᱦᱟᱛᱟᱣ ᱯᱚᱱᱨᱚ ᱠᱩᱲᱤ ᱫᱤᱱ ᱜᱟᱱ ᱫᱚ ᱦᱟᱛᱟᱣᱟᱭ ᱥᱚᱢᱚᱭ, ᱢᱤᱫ ᱪᱟᱸᱫᱳᱭ ᱦᱟᱛᱟᱣᱟᱭ ᱢᱤᱫ ᱪᱟᱸᱫᱳ᱾
ᱟᱹᱪᱪᱷᱟ ᱟᱹᱪᱪᱷᱟ
ᱢᱟᱱᱮ ᱚᱱᱟ ᱞᱚᱥᱚᱫ ᱞᱚᱥᱚᱫ ᱜᱤᱰᱤᱭᱟᱜ ᱫᱚ ᱠᱟᱹᱴᱤᱡ ᱞᱚᱜᱚᱱ ᱧᱚᱜ ᱜᱮ, ᱢᱤᱫ ᱪᱟᱹᱫᱚ ᱵᱟᱭ ᱯᱚᱱᱨᱚ ᱫᱤᱱ ᱠᱷᱟᱱᱜᱮ ᱩᱥᱩᱞᱟᱹ᱾ ᱨᱚᱦᱚᱭ ᱜᱟᱱᱚᱜᱼᱟ᱾
ᱚ ᱟᱪᱪᱷᱟ ᱟᱹᱰᱤ ᱱᱟᱯᱟᱭ ᱜᱤ᱾ ᱛᱚ ᱜᱚᱢᱠᱮ ᱟᱵᱤᱱ ᱥᱮᱫ ᱫᱚ ᱢᱟᱱᱮ, ᱵᱚᱪᱷᱚᱨ ᱨᱮ ᱛᱤᱱ ᱫᱷᱟᱣ ᱠᱚ ᱨᱚᱦᱚᱭ ᱜᱮᱭᱟ?
ᱦᱮᱸ ᱜᱚᱢᱠᱮ ᱨᱚᱦᱚᱭ ᱟᱠᱚ, ᱵᱚᱪᱷᱚᱨ ᱨᱮ ᱵᱟᱨ ᱡᱤᱠᱷᱟ ᱠᱚ ᱨᱚᱦᱚᱭᱟᱠᱚ᱾ ᱦᱚᱜᱼᱚᱭ ᱟᱥᱟᱲ ᱵᱚᱸᱜᱟ ᱦᱟᱸᱜ, ᱟᱨ ᱥᱤᱛᱩᱝ ᱫᱤᱱ ᱟᱞᱤᱧ
ᱟᱪᱪᱷᱟ ᱜᱚᱢᱠᱮ, ᱟᱹᱞᱤᱧᱟᱜ ᱢᱟᱱᱮ ᱵᱷᱚᱭᱮᱥ ᱛᱟᱞᱟᱨᱮ, ᱟᱹᱵᱤᱱ ᱠᱤ ᱡᱟᱦᱟᱱᱟᱜ ᱵᱤᱱ ᱟᱸᱡᱚᱢ ᱞᱟᱹᱭᱮᱫᱟ?
ᱵᱷᱚᱭᱮᱥ ᱛᱟᱞᱟᱨᱮ?
ᱦᱮᱸ,
ᱚ ᱠᱤᱱᱟᱜ ᱵᱟᱝ ᱛᱚ᱾
ᱳ ᱢᱟᱱᱮ ᱟᱹᱞᱤᱧᱟᱜ ᱥᱩᱨ ᱨᱮᱱᱟ ᱥᱮᱛᱟ ᱠᱚ, ᱟᱹᱰᱤ ᱡᱳᱨ ᱠᱚ ᱨᱟᱜ ᱠᱮᱫᱟ ᱟᱨᱠᱤ, ᱟᱹᱤᱧ ᱪᱮᱛᱟ ᱯᱟᱪᱮ ᱵᱤᱱ ᱟᱡᱚᱢ ᱠᱮᱫᱟ ᱚᱱᱟ ᱠᱚ᱾
ᱟᱪᱪᱷᱟ ᱥᱮᱛᱟᱜ ᱨᱟᱫᱟ ᱵᱟ, ᱦᱮᱸᱮ ᱠᱟᱹᱴᱤᱡ ᱠᱟᱹᱴᱤᱡ ᱟᱸᱡᱚᱢ ᱫᱚ ᱟᱹᱡᱚᱢ ᱱᱟ᱾
ᱟᱪᱪᱷᱟ ᱟᱪᱷᱟ ᱚᱱᱟ ᱠᱟᱹᱴᱤᱡ ᱫᱚ ᱡᱟᱹᱱᱤᱡ ᱠᱷᱟᱱ ᱵᱟᱝ ᱪᱤᱠᱟᱹᱜᱼᱟ ᱢᱚᱱᱮ ᱫᱟᱞᱤᱧ ᱡᱚᱛᱚᱴᱟ ᱥᱚᱢᱵᱷᱚᱵ, ᱢᱟᱱᱮ ᱯᱷᱟᱸᱠᱟ ᱡᱟᱭᱜᱟ ᱨᱮᱜᱮ ᱢᱮᱱᱟᱜ ᱞᱤᱧᱟᱹ ᱟᱪᱠᱟ ᱩᱱᱠᱩ ᱚᱠᱟ ᱥᱮᱫ ᱠᱷᱚᱱ ᱪᱚᱠᱚ ᱦᱮᱡ ᱮᱱᱛᱮ ᱠᱩᱴᱷᱤᱱ ᱡᱳᱨ ᱠᱚ ᱜᱷᱮᱣ ᱜᱷᱮᱣ ᱱᱟᱥᱮ,
ᱟᱪᱪᱷᱟ ᱟᱪᱪᱷᱟ ᱱᱤᱛ ᱫᱚ ᱚᱠᱟ ᱥᱮᱫ ᱢᱮᱱᱟᱜ ᱟᱠᱟᱫ ᱵᱤᱱᱟᱹ?
ᱟᱹᱞᱤᱧ ᱫᱚ ᱱᱟᱜᱼᱟᱭ ᱢᱟᱱᱮ ᱯᱷᱟᱸᱠᱟ ᱢᱟᱱᱮ ᱵᱚᱞ ᱢᱟᱴᱷ ᱨᱮ ᱢᱮᱱᱟᱜ ᱞᱤᱧᱟ ᱟᱨᱠᱤ,
ᱟᱪᱪᱷᱟ ᱟᱪᱪᱷᱟ ᱾
ᱛᱚ ᱜᱚᱢᱠᱮ ᱛᱟᱦᱚᱞᱮ ᱦᱮᱸ,
ᱡᱚᱢ ᱵᱟᱲᱟ ᱠᱚ ᱦᱩᱭᱱᱟ ᱥᱮ ᱟᱹᱣᱨᱤ ᱜᱮ?
ᱦᱮᱸ ᱜᱚᱝᱠᱮ ᱡᱚᱢ ᱵᱟᱲᱟ ᱠᱚᱫᱚ ᱦᱤᱛ ᱫᱷᱟᱹᱵᱤᱡ ᱛᱮ ᱟᱹᱣᱨᱤᱜᱼᱟ ᱟᱫᱚ ᱤᱥᱤᱱ ᱵᱟᱥᱟᱝ ᱫᱟᱠᱚ ᱛᱚ ᱚᱲᱟᱜ ᱨᱮ ᱟᱫᱚ ᱟᱹᱣᱨᱤᱞᱤᱧ ᱪᱟᱞᱟᱜᱼᱟ ᱟᱛᱚ,
ᱢᱟᱱᱮ ᱱᱚᱴᱟ ᱛᱮᱜᱮ ᱡᱚᱢ ᱵᱟᱲᱟ ᱦᱩᱭᱩᱜᱼᱟ ᱟᱨᱠᱤ,
ᱟᱪᱪᱷᱟ ᱟᱪᱪᱷᱟ᱾
ᱛᱟᱦᱚᱞᱮ ᱜᱚᱢᱠᱮ ᱟᱵᱤᱱ ᱫᱚ ᱡᱚᱢ ᱠᱮᱫᱟ ᱵᱤᱱ ᱥᱮ ᱟᱹᱣᱨᱤ?
ᱱᱚᱣᱟᱛᱚ ᱤᱥᱤᱱ ᱵᱟᱥᱟᱝ ᱮᱫ ᱜᱮᱭᱟᱠᱚ ᱤᱥᱤᱱ ᱵᱟᱥᱟᱝ ᱦᱚᱸ ᱡᱚᱢ ᱠᱟᱛᱮ ᱡᱟᱹᱯᱤᱫ ᱡᱚᱢ ᱦᱩᱭᱩᱜᱼᱟ ᱟᱨ ᱜᱟᱯᱟ ᱵᱮᱨᱮᱫ ᱠᱟᱛᱮ ᱠᱟᱹᱢᱤ ᱪᱟᱞᱟᱣ ᱦᱩᱭᱩᱜᱼᱟ᱾
ᱟᱪᱪᱷᱟ ᱱᱟᱯᱟᱭ ᱜᱮ ᱟᱪᱪᱷᱟ ᱜᱚ ᱜᱚᱢᱠᱮ ᱛᱟᱦᱚᱞᱮ ᱟᱹᱵᱤᱱ ᱫᱚ ᱠᱟᱹᱢᱤ ᱠᱟᱱᱟᱵᱤᱱ ᱟᱹᱵᱤᱱᱟᱜ ᱜᱮᱵᱤᱱ ᱠᱟᱹᱢᱤ ᱠᱟᱱᱟ ᱥᱮ ᱟᱨᱚ ᱢᱟᱱᱮ ᱪᱟᱹᱥᱤ ᱠᱚ ᱮᱴᱟᱜ ᱦᱚᱲᱟᱜ ᱠᱚ ᱢᱟᱱᱮ ᱠᱟᱹᱢᱤ ᱵᱤᱱ ᱥᱮᱱᱚᱜ ᱠᱟᱱᱟ,
ᱵᱟᱝᱮ ᱜᱚᱝᱠᱮ ᱱᱤᱡᱮᱨᱟᱜ ᱪᱟᱵᱟ ᱞᱮᱱᱜᱮ ᱟᱫᱚ ᱦᱚᱲᱟᱜ ᱫᱚᱢ ᱪᱟᱞᱟᱜᱼᱟᱜ ᱪᱟᱞᱟᱜ ᱜᱤᱭᱟᱹ ᱤᱧ ᱦᱚᱲᱟᱜ ᱦᱚᱸ ᱟᱫᱚ ᱱᱤᱡᱮ ᱫᱟᱜ ᱦᱮᱱᱟᱜ ᱜᱮᱭᱟ ᱥᱮ ᱚᱱᱟ ᱱᱤᱡᱮᱨᱟᱜ ᱠᱚ ᱪᱟᱵᱟ ᱵᱟᱲᱟ ᱠᱟᱛᱮᱫ ᱟᱫᱚ ᱦᱚᱲ
ᱦᱮᱸ ᱢᱟᱱᱮ ᱠᱟᱹᱢᱤ ᱫᱚ ᱢᱟᱱᱮ ᱵᱟᱨᱚ ᱢᱟᱥ ᱛᱟᱦᱮᱱ ᱜᱮᱭᱟ ᱢᱟᱱᱮ ᱯᱨᱚᱛᱷᱚᱢ ᱱᱤᱡᱮᱨᱟᱜ ᱢᱟᱱᱮ ᱠᱟᱨᱚᱱ ᱵᱚᱪᱷᱚᱨ ᱨᱮ ᱢᱤᱫ ᱫᱷᱟᱣ ᱵᱚᱱ ᱵᱚᱪᱷᱚᱨ ᱢᱤᱫ ᱫᱷᱟᱣ ᱮᱢ ᱪᱟᱥ ᱞᱮᱠᱷᱟᱱ ᱢᱟᱱᱮ ᱵᱟᱨᱚ ᱢᱟᱥ ᱵᱚᱱ ᱡᱚᱢᱟ ᱦᱮ ᱥᱮ ᱵᱟᱝ?
ᱦᱳᱭ ᱜᱚᱝᱠᱮ ᱱᱤᱡᱮᱨᱟᱜ ᱞᱟᱦᱟ ᱪᱟᱵᱟ ᱦᱩᱭ ᱞᱮᱱᱜᱮ ᱟᱫᱚ ᱦᱳᱭ ᱦᱚᱲᱟᱜ ᱫᱚ ᱪᱟᱞᱟᱜ ᱦᱩᱭᱩᱜ ᱜᱮᱭᱟ ᱦᱟᱜ ᱵᱟᱝ ᱮᱢ ᱡᱚᱛᱚ ᱦᱚᱲ ᱠᱚ ᱞᱟᱹᱭ ᱜᱮᱭᱟ ᱠᱚ ᱡᱮ ᱠᱟᱹᱢᱤ ᱜᱚᱲᱚ ᱫᱚ,
ᱦᱚ ᱦᱩ ᱾ ᱜᱚᱢᱠᱮ ᱛᱟᱦᱚᱞᱮ ᱟᱵᱤᱱᱟᱜ ᱚᱱᱛᱮ ᱫᱚ ᱢᱟᱱᱮ ᱵᱚᱪᱷᱚᱨ ᱨᱮ ᱛᱤᱱ ᱫᱷᱟᱣ ᱯᱮ ᱪᱟᱥ ᱜᱮᱭᱟ᱾
ᱦᱮ ᱜᱚᱝᱠᱮ ᱞᱮ ᱵᱟᱨ ᱞᱮᱜᱷᱟ ᱠᱚ ᱪᱟᱥ ᱜᱮᱭᱟ ᱵᱟᱨ ᱫᱷᱟᱣ,
ᱚ ᱟᱨ ᱜᱚᱢᱠᱮ ᱛᱟᱦᱚᱞᱮ ᱦᱳᱲᱳ ᱠᱚ ᱵᱟᱫ ᱛᱮ ᱟᱨ ᱪᱮᱫ ᱪᱮᱫ ᱠᱚᱯᱮ ᱪᱟᱥ ᱜᱮᱭᱟᱵᱤᱱ ᱚᱱᱛᱮ ᱟᱹᱵᱤᱱ ᱚᱱᱛᱮ?
ᱦᱩᱲᱩ ᱵᱟᱝ?
ᱦᱮᱸ᱾
ᱦᱩᱲᱩ ᱫᱚ ᱱᱚᱜᱼᱚᱭ ᱥᱚᱨᱱᱚ ᱦᱮᱱᱟᱜ ᱟᱠᱟᱜ-ᱟ ᱛᱟᱯᱚᱨᱮ ᱠᱟᱲᱤ ᱪᱟᱢᱯᱟ, ᱛᱟᱨᱯᱚᱨᱮ ᱞᱚᱞᱟᱴ, ᱟᱹᱰᱤ ᱟᱭᱢᱟ ᱞᱮᱠᱟᱱ ᱦᱩᱲᱩ ᱠᱚ ᱪᱟᱹᱟᱥᱭᱟᱠᱚ ᱚᱱᱛᱮ ᱫᱚ,
ᱟᱪᱪᱷᱟ ᱟᱪᱪᱷᱟ ᱟᱹᱰᱤ ᱱᱟᱯᱟᱭ᱾ ᱟᱨ ᱜᱚᱢᱠᱮ ᱢᱮᱱᱫᱟᱞᱤᱧ ᱥᱚᱵᱽᱡᱤ ᱴᱩᱼᱴᱚᱵᱡᱤ ᱠᱚᱫᱚ ᱢᱟᱱᱮ ᱵᱟᱝᱠᱚ ᱨᱚᱦᱚᱭ ᱜᱮᱭᱟ ᱟᱵᱤᱱᱟᱜ ᱚᱱᱛᱮ ᱫᱚ?
ᱜᱚᱝᱠᱮ ᱦᱚᱸᱜᱼᱚᱭ ᱛᱮᱦᱮᱧ ᱜᱟᱯᱟ ᱫᱚ ᱥᱚᱵᱽᱡᱤ ᱠᱚᱫᱚ ᱦᱟᱜ ᱠᱚᱢ ᱠᱚ ᱨᱚᱦᱚᱭ ᱜᱮᱭᱟ ᱨᱚᱦᱚᱭᱟᱠᱚ ᱦᱚᱸᱜᱼᱚᱭ ᱥᱮᱠᱤᱱ ᱫᱤᱱᱟᱥ ᱥᱚᱵᱡᱤ ᱨᱚᱦᱚᱭ ᱴᱟᱭᱤᱢ ᱨᱮ᱾ ᱛᱮᱦᱮᱧ ᱜᱟᱯᱟ ᱫᱚ ᱡᱟᱭᱜᱟ ᱠᱚᱦᱚᱸ ᱵᱟᱹᱪᱩᱜᱫᱟ ᱟᱞᱮᱥᱮᱜ ᱢᱟ ᱥᱚᱵᱡᱤ ᱞᱮ ᱨᱚᱦᱚᱭ ᱞᱮᱠᱟᱱ ᱡᱟᱭᱜᱟ ᱦᱩᱲᱩ ᱪᱟᱥᱛᱮ ᱜᱚᱴᱟ ᱫᱷᱟᱨᱮ ᱯᱮᱨᱮᱡ ᱟᱠᱟᱱᱟ ᱜᱚᱴᱟ ᱵᱟᱹᱭᱦᱟᱹᱲ,
ᱚ ᱟᱪᱪᱷᱟ᱾ ᱱᱟᱯᱟᱭ ᱜᱮ᱾
ᱟᱪᱪᱷᱟ ᱜᱚᱝᱠᱮ ᱟᱯᱮᱥᱮᱫ ᱵᱟᱠᱚ ᱪᱟᱥ ᱵᱟᱲᱟᱭ ᱜᱮᱭᱟ ᱥᱚᱵᱽᱡᱤ ᱠᱚ?
ᱦᱮᱸ ᱜᱚᱝᱠᱮ ᱟᱹᱞᱤᱧᱟᱜ ᱱᱚᱛᱮ ᱪᱟᱥ ᱜᱮᱭᱟ ᱠᱚ ᱢᱟᱹᱨᱤᱪ ᱠᱚ ᱛᱟᱯᱚᱨᱮ ᱠᱚᱸᱰᱷᱟ ᱠᱚ, ᱟᱹᱞᱩ ᱠᱚ, ᱟᱨ ᱛᱤᱞᱢᱤᱧ ᱠᱚ ᱟᱫᱚ ᱟᱹᱞᱤᱧ ᱢᱟᱛᱚ ᱟᱫᱚ ᱚᱲᱟᱜ ᱠᱚᱨᱮᱫ ᱫᱚ ᱵᱤᱥᱤ ᱵᱟᱝᱞᱤᱧ ᱛᱟᱦᱮᱱ ᱜᱮᱭᱟ ᱢᱟᱱᱮ ᱠᱳᱢᱯᱟᱱᱤ ᱨᱮᱞᱤᱧ ᱠᱟᱹᱢᱤ ᱜᱮᱭᱟ ᱢᱟᱱᱮ ᱵᱟᱭᱨᱮ ᱨᱮ ᱾
ᱟᱪᱪᱷᱟ ᱟᱪᱪᱷᱟ ᱾
ᱟᱫᱚ ᱟᱹᱞᱤᱧᱟᱜ ᱚᱲᱟᱜ ᱨᱮᱦᱚᱸ ᱠᱚ ᱪᱟᱥ ᱫᱚᱠᱚ ᱪᱟᱥ ᱜᱮᱭᱟ ᱚᱱᱟ ᱥᱚᱵᱽᱡᱤ ᱠᱚ, ᱟᱫᱚ ᱟᱹᱞᱤᱧ ᱫᱚ ᱵᱟᱹᱞᱤᱧ ᱪᱟᱥᱟ ᱢᱟᱱᱮ ᱦᱚᱲ ᱠᱚ ᱢᱟᱱᱮ ᱚᱲᱟᱜ ᱨᱮᱞᱤᱧ ᱡᱷᱚᱛᱚ ᱫᱟᱭᱤᱛᱛᱚ ᱞᱤᱧ ᱮᱢᱟ ᱠᱚᱣᱟ ᱡᱮ ᱯᱚᱭᱥᱟ ᱠᱚᱞᱤᱧ ᱠᱩᱞ ᱟᱠᱚᱣᱟ ᱡᱮ ᱪᱮᱫ ᱠᱚ ᱞᱟᱜᱟᱜᱼᱟ ᱵᱟᱝ ᱞᱟᱜᱟᱜᱼᱟ ᱠᱚᱨᱟᱣ ᱯᱮ ᱟᱨᱠᱤ ᱚᱱᱠᱟ ᱾
ᱟᱪᱪᱷᱟ ᱾ ᱚᱱᱟ ᱦᱚᱸ ᱵᱷᱟᱜᱮ ᱜᱮ ᱾ ᱟᱪᱪᱷᱟ ᱜᱚᱢᱠᱮ ᱚᱲᱟᱜ ᱥᱮᱫ ᱫᱚ ᱛᱚᱵᱮ ᱛᱤᱥ ᱦᱟᱸᱜ ᱵᱮᱱ ᱦᱤᱡᱩᱜ-ᱟ ᱦᱟᱸᱜ?
ᱦᱮᱸ ᱚᱲᱟᱜ ᱠᱚᱫᱚ ᱥᱮᱱᱚᱜᱼᱟᱞᱤᱤᱧ ᱚᱱᱠᱟ ᱪᱟᱸᱫᱳ ᱨᱮ ᱢᱤᱫ ᱫᱷᱟᱣ ᱠᱟᱛᱮᱫ ᱞᱤᱧ ᱥᱮᱱᱚᱜᱼᱟ ᱟᱨᱚ ᱢᱟᱱᱮ ᱢᱤᱫ ᱥᱚᱯᱛᱟ ᱜᱟᱱ ᱨᱮᱱᱟᱜ ᱪᱷᱩᱴᱤ ᱦᱟᱛᱟᱣ ᱠᱟᱛᱮᱫ ᱾ ᱛᱟᱯᱚᱨᱮ ᱢᱤᱫ ᱥᱚᱯᱛᱟ ᱜᱟᱱ ᱚᱲᱟᱜ ᱨᱮᱞᱤᱧ ᱛᱟᱦᱮᱱ ᱛᱮ ᱟᱨᱦᱚᱸ ᱞᱤᱧ ᱥᱮᱱᱚᱜ ᱜᱮᱭᱟ ᱚᱱᱠᱟ ᱟᱨᱠᱤ ᱾
ᱟᱪᱪᱷᱟ ᱾
ᱟᱨ ᱜᱚᱢᱠᱮ ᱢᱮᱱ ᱫᱟᱞᱤᱧ ᱛᱟᱦᱚᱞᱮ ᱟᱹᱵᱤᱱ ᱫᱚ ᱪᱮᱫ ᱠᱚᱵᱤᱱ ᱪᱤᱠᱟᱹᱭ ᱜᱮᱭᱟ ᱜᱚᱢᱠᱮ?
ᱟᱹᱞᱤᱧ ᱫᱚ ᱪᱮᱫ ᱦᱚᱸ ᱚᱱᱠᱟ ᱪᱤᱠᱟᱹ ᱫᱚ ᱦᱟᱜᱸ ᱯᱟᱲᱦᱟᱜ ᱠᱟᱱ ᱜᱮᱭᱟᱞᱤᱧ ᱛᱚ ᱚᱱᱟ ᱪᱟᱥᱵᱟᱥ ᱠᱷᱟᱹᱛᱤᱨ ᱚᱲᱟᱜ ᱥᱮᱫ ᱞᱤᱧ ᱦᱮᱡ ᱟᱠᱟᱱᱟ ᱞᱤᱧ ᱾ ᱩᱸ ᱪᱟᱥ ᱵᱟᱥ ᱠᱚ ᱪᱟᱵᱟ ᱞᱮᱱᱠᱷᱟᱱ ᱟᱨ ᱞᱤᱧ ᱨᱩᱣᱟᱹᱲ ᱟᱹᱞᱤᱧ ᱦᱟᱸᱜ ᱾
ᱟᱪᱪᱷᱟ, ᱢᱟᱱᱮ ᱢᱮᱥ ᱠᱚᱨᱮ ᱵᱮᱱ ᱛᱟᱦᱮᱱ ᱜᱮᱭᱟ ᱵᱟᱝ?
ᱦᱳᱭ ᱜᱚᱢᱠᱮ ᱢᱮᱥ ᱨᱮᱞᱤᱧ ᱛᱟᱦᱮᱱᱟ ᱾
ᱚ ᱟᱹᱰᱤ ᱱᱟᱯᱟᱭ ᱜᱮ ᱾ ᱛᱚ ᱜᱚᱢᱠᱮ ᱛᱟᱦᱚᱞᱮ ᱢᱟᱱᱮ ᱚᱞ ᱯᱟᱲᱦᱟᱣ ᱠᱚᱫᱚ ᱛᱤᱱᱟᱹᱜ ᱜᱟᱱ ᱵᱤᱱ ᱞᱟᱦᱟ ᱤᱫᱤ ᱠᱮᱫᱟ?
ᱚᱞ ᱯᱟᱲᱦᱟᱣ ᱫᱚ ᱦᱮᱸᱜ-ᱮ ᱴᱩᱭᱮᱞᱵᱽ ᱫᱷᱟᱹᱨᱤᱡ ᱞᱤᱧ ᱯᱟᱲᱦᱟᱣ ᱠᱚᱞᱮᱡᱽ ᱦᱟᱸᱜ ᱠᱚᱞᱮᱡᱽ ᱞᱤᱧ ᱱᱤᱭᱟᱹ ᱫᱷᱟᱣ ᱞᱤᱧ ᱞᱮᱵᱮᱫ ᱟᱠᱟᱫ ᱞᱤᱧ ᱦᱟᱸᱜ ᱾
ᱟᱪᱪᱷᱟ ᱟᱪᱪᱷᱟ ᱟᱹᱰᱤ ᱱᱟᱯᱟᱭ ᱜᱮ, ᱛᱚ ᱜᱚ ᱜᱚᱢᱠᱮ ᱛᱟᱦᱚᱞᱮ ᱟᱹᱵᱤᱱ ᱫᱚ ᱢᱟᱱᱮ ᱟᱹᱵᱤᱱᱟᱜ ᱪᱮ ᱪᱮᱫ ᱪᱮᱫ ᱥᱟᱵᱡᱮᱠᱴ ᱠᱚ ᱵᱮᱥᱤ ᱵᱤᱱ ᱠᱩᱥᱤᱭᱟᱜ ᱜᱮᱭᱟ? ᱠᱟᱹᱴᱤᱡ ᱵᱤᱱ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ ᱟᱨᱠᱤ?
ᱟᱹᱞᱤᱧ ᱱᱟᱦᱟᱜ ᱞᱤᱧ ᱠᱩᱤᱭᱟᱜ ᱜᱮᱭᱟ ᱞᱤᱧ ᱥᱟᱱᱛᱟᱲᱤ ᱛᱮᱞᱤᱧ ᱯᱟᱲᱦᱟᱜ ᱟᱹᱞᱤᱧ ᱾
ᱟᱪᱪᱷᱟ ᱟᱪᱪᱷᱟ ᱾
ᱟᱵᱚᱣᱟᱜ ᱡᱟᱱᱟᱢ ᱯᱟᱹᱨᱥᱤ ᱜᱮ ᱠᱟᱹᱴᱤᱡ ᱤᱧ ᱠᱩᱥᱤ ᱧᱚᱜ-ᱟ ᱞᱤᱧ ᱟᱨ
ᱟᱪᱪᱷᱟ ᱟᱹᱰᱤ ᱱᱟᱯᱟᱭ ᱠᱟᱛᱷᱟ ᱵᱤᱱ ᱞᱟᱹᱭ ᱟᱠᱟᱫᱟ ᱢᱟᱱᱮ ᱟ ᱟᱵᱚᱣᱟᱜ ᱡᱟᱱᱟᱢ ᱯᱟᱹᱨᱥᱤ ᱛᱮ ᱡᱩᱫᱤ ᱟᱵᱚ ᱡᱩᱫᱤ ᱵᱟᱵᱚᱱ ᱯᱟᱲᱦᱟᱜ ᱠᱷᱟᱱ ᱚᱠᱚᱭ ᱠᱚ ᱯᱟᱲᱦᱟᱜᱼᱟ ᱦᱮᱸ ᱥᱮ ᱵᱟᱝ?
ᱦᱳᱭ ᱜᱚᱝᱠᱮ ᱾
ᱚ, ᱜᱚᱢᱠᱮ ᱛᱟᱦᱚᱞᱮ ᱟᱹᱵᱤᱱᱟᱜ ᱚᱱᱛᱮ ᱨᱮᱫᱚ ᱢᱟᱱᱮ ᱟᱵᱚᱣᱟᱜ ᱚᱞᱪᱤᱠᱤ ᱤᱥᱠᱩᱞ ᱠᱚ ᱢᱟᱱᱮ ᱛᱤᱱᱟᱹᱜ ᱡᱳᱨ ᱢᱮᱱᱟᱜ ᱟᱠᱟᱫᱟ ᱢᱟᱱᱮ ᱛᱤᱱᱟᱹᱜ ᱜᱟᱱ ᱢᱮᱱᱟᱜᱼᱟ? ᱠᱟᱹᱴᱤᱡ ᱵᱤᱱ ᱞᱟᱹᱭ
ᱦᱮᱸ ᱜᱚᱝᱠᱮ ᱚᱞᱪᱤᱠᱤ ᱤᱥᱠᱩᱞ ᱫᱚ ᱦᱮᱱᱟᱜ ᱜᱮᱭᱟ ᱾ ᱟᱨ ᱪᱮᱫ ᱞᱤᱧ ᱞᱟᱹᱭᱟ ᱵᱤᱱᱟ ᱮᱸᱫ ᱚᱞᱪᱤᱠᱤ ᱤᱥᱠᱩᱞ ᱫᱚ ᱟᱞᱮ ᱱᱚᱣᱟ ᱥᱩᱨ ᱨᱮᱫᱚ ᱜᱚᱴᱟ ᱫᱷᱟᱨᱟ ᱜᱮ ᱦᱮᱱᱟᱜ ᱟᱠᱟᱜᱼᱟ ᱾ ᱛᱚ ᱠᱚᱞᱮᱡᱽ ᱠᱚᱫᱚ ᱠᱟᱹᱴᱤᱡ ᱥᱟᱺᱜᱤᱧ ᱧᱚᱜ ᱨᱮ ᱦᱮᱱᱟᱜ ᱟᱠᱟᱫᱟ ᱾
ᱟᱪᱪᱷᱟ ᱟᱪᱪᱷᱟ ᱾
ᱟᱪ ᱴᱮᱱ ᱴᱩᱭᱮᱞ ᱫᱷᱟᱹᱨᱤᱡ ᱫᱚ ᱥᱩᱨ ᱨᱮᱜᱮ ᱦᱮᱱᱟᱜ ᱟᱠᱟᱫᱟ ᱾
ᱦᱮᱸ᱾
ᱟᱨ ᱠᱚᱞᱮᱡᱽ ᱫᱚ ᱟᱹᱰᱤ ᱟᱹᱰᱤᱜᱟᱱ ᱥᱟᱺᱜᱤᱧᱨᱮ ᱛᱟᱦᱮ-ᱟ ᱥᱮᱱᱦᱮᱡ ᱫᱚ ᱵᱟᱭ ᱥᱩᱵᱤᱫᱷᱟᱜᱼᱟ᱾ ᱵᱟᱢ ᱢᱮᱱᱴᱮᱱ ᱫᱟᱲᱮᱭᱟᱜᱼᱟ᱾
ᱦᱮᱸ ᱢᱟᱱᱮ ᱦᱮᱸ ᱦᱮᱸ ᱢᱟᱱᱮ ᱛᱟ-ᱛᱟᱦᱮᱸ ᱠᱟᱛᱮᱜ ᱪᱷᱟᱲᱟ ᱵᱟᱝ ᱜᱟᱱᱚᱜᱼᱟ ᱵᱟᱝ᱾ ᱜᱚᱢᱠᱮ ᱛᱟᱦᱚᱞᱮ ᱚᱱᱟ ᱤᱥᱠᱩᱞ ᱠᱚᱨᱮ ᱢᱟᱱᱮ ᱡᱮ ᱡᱟᱦᱟᱱᱟᱜ ᱮᱴᱠᱮᱴᱚ ᱴᱚᱲᱮ ᱠᱤᱢᱵᱟ ᱟᱱᱟᱴ ᱠᱚ ᱵᱟᱝ ᱥᱤᱨᱡᱟᱹᱜ ᱠᱟᱱᱟ ᱥᱮ ᱢᱟᱱᱮ ᱢᱟᱱᱮ ᱚᱞ ᱯᱟᱲᱦᱟᱣ ᱠᱚ ᱪᱤᱠᱠᱟ ᱱᱟᱯᱟᱭ ᱜᱮ ᱦᱩᱭᱩᱜ ᱠᱟᱱᱟ?
ᱦᱮᱸ ᱜᱚᱝᱠᱮ ᱚᱸᱰᱮ ᱫᱚ ᱱᱟᱯᱟᱭ ᱜᱮ ᱦᱩᱭᱩᱜ ᱠᱟᱱᱟ ᱦᱳᱭ᱾
ᱟᱪᱪᱷᱟ ᱟᱹᱰᱤ ᱱᱟᱯᱟᱭ ᱜᱮ᱾᱾ ᱟ-ᱟᱪᱪᱷᱟ ᱜᱚᱢᱠᱮᱸ ᱮᱜ‌ ᱢᱮ-ᱢᱮᱱᱫᱟᱞᱤᱧ ᱡᱮ ᱢᱟᱱᱮ ᱦᱚᱜᱼᱚ ᱱᱮᱛᱟᱨᱟᱜ ᱡᱩᱜᱽ ᱨᱮ ᱡᱮ ᱦᱚᱜᱼᱚ ᱱᱚᱣᱟ ᱯᱷᱳᱱ ᱞᱮᱯᱴᱚᱯ ᱠᱚ ᱢᱟᱱᱮ ᱟᱵᱚᱣᱟᱜ ᱢᱟᱱᱮ ᱱᱮ-ᱱᱮᱛᱟᱨᱟᱜ ᱢᱤᱫ ᱠᱟᱛᱷᱟ ᱛᱮ ᱞᱟᱹᱭ ᱜᱟᱱᱚᱜᱼᱟ ᱱᱮᱛᱟᱨᱟᱜ ᱰᱤᱡᱤᱴᱮᱞ ᱡᱩᱜᱽ ᱨᱮ ᱱᱚᱣᱟ ᱯᱷᱳᱱ ᱞᱮᱯᱴᱚᱯ ᱠᱚ ᱢᱟᱱᱮ ᱟᱵᱚᱣᱟᱜ ᱢᱟᱱᱮ ᱪᱮᱜ ᱮ ᱵᱟᱹᱲᱤᱡ ᱮ ᱠᱟᱹᱢᱤᱭᱮᱫᱟ ᱠᱟᱹᱴᱤᱡ ᱵᱤᱱ ᱢᱮᱱ ᱞᱠᱷᱟᱱ ᱵᱷᱟᱜᱤ ᱠᱚᱜᱼᱟ ᱟᱨᱠᱤ᱾
ᱵᱟᱹᱲᱤᱡ ᱫᱚᱦᱟᱸᱜ ᱱᱤᱡᱮ ᱴᱷᱮᱱ ᱜᱮ ᱚᱱᱟ ᱠᱚᱫᱚ ᱡᱟᱦᱟᱸ ᱡᱮ ᱟᱵᱚ ᱞᱮᱯᱴᱚᱯ ᱥᱮ ᱜᱮ ᱵᱟᱝ ᱯᱷᱳᱱ ᱡᱟᱦᱟᱱᱟᱜ ᱜᱮ ᱱᱚᱝᱠᱟ ᱚᱱᱞᱟᱭᱤᱱ ᱡᱩᱜᱽ ᱦᱮᱱᱟᱜ ᱠᱟᱫᱟ ᱦᱟᱸᱜ᱾ ᱪᱟᱞᱟᱜ ᱠᱟᱱᱟ ᱢᱮᱱ ᱛᱮ ᱟᱫᱚ ᱱᱤᱡᱮ ᱴᱷᱮᱱᱜ ᱱᱤᱡᱮ ᱪᱮᱫ ᱵᱮᱵᱷᱟᱨᱟ ᱤᱱᱠᱟᱹᱜᱮ ᱱᱤ-ᱱᱤᱡᱮ ᱡᱚᱠᱷᱚᱱ ᱵᱷᱟᱜᱮ ᱧᱚᱜ ᱡᱚᱠᱷᱚᱱ ᱵᱮᱵᱷᱟᱨ ᱠᱟᱟ ᱦᱚᱲ ᱫᱚ ᱵᱷᱟᱜᱮ ᱚᱱᱟ ᱫᱚ ᱵᱷᱟᱜᱮ ᱠᱟᱹᱢᱤᱭᱟ ᱟᱨ ᱱᱤᱡᱮ ᱡᱚᱠᱷᱚᱱ ᱵᱟᱹᱲᱤᱡ ᱮᱢ ᱵᱮᱵᱷᱟᱨᱟ ᱛᱟᱦᱮᱱᱟ ᱚᱱᱟ ᱫᱚ ᱵᱟᱹᱲᱤᱡ ᱜᱮ ᱪᱟᱞᱟᱜᱼᱟ᱾
ᱟᱪᱪᱷᱟ ᱟᱪᱪᱷᱟ ᱟᱹᱰᱤ ᱱᱟᱯᱟᱭ᱾ ᱦᱩᱸ᱾
ᱱᱤᱡᱮᱨᱟᱜ ᱤᱭᱟᱹ ᱴᱷᱮᱱᱜᱮ ᱦᱟᱸᱜ ᱢᱚᱱ ᱴᱷᱮᱱᱜᱮ᱾
ᱟᱪᱪᱷᱟ ᱟᱪᱪᱷᱟ᱾
ᱢᱟᱱᱮ ᱛᱮᱦᱮᱧ ᱷᱟᱯᱟ ᱢᱟ ᱡᱷᱚᱛᱚᱱᱟᱜ ᱚᱱᱞᱟᱭᱤᱱ ᱛᱮ ᱦᱩᱭᱩᱜ ᱠᱟᱱᱟ ᱥᱮ᱾
ᱦᱮᱸ ᱦᱮᱸ᱾
ᱟᱨ ᱚᱱᱮᱧ ᱡᱚᱠᱷᱚᱱ ᱱᱤᱡᱮ ᱠᱷᱚᱱ ᱚᱱᱞᱟᱭᱤᱱ ᱠᱚ ᱫᱟᱱ ᱠᱚᱨᱟ ᱡᱟᱦᱟ ᱡᱮᱠᱷᱚᱱ ᱚᱱᱞᱟᱭᱤᱱ ᱛᱮ ᱡᱚᱠᱷᱚᱱ ᱵᱟᱢ ᱠᱚᱨᱟᱣ ᱞᱮᱜ-ᱟ ᱵᱟᱭ ᱜᱟᱱᱚᱜ-ᱟ᱾